ᱦᱟᱞᱚ
ᱦᱟᱞᱳᱣ ᱦᱮᱸ ᱡᱚᱦᱟᱨ ᱜᱤ ᱜᱚᱝᱠᱮ᱾
ᱦᱟᱸ ᱡᱤᱼᱼ ᱦᱳᱭ ᱱᱟᱯᱟᱭ ᱵᱟᱲᱟ ᱜᱮᱱᱟᱹᱧ ᱱᱤᱱ ᱱᱤᱛ ᱜᱷᱟᱹᱲᱤᱡ ᱫᱚ ᱱᱚᱝᱠᱟ ᱚᱻ ᱡᱚᱢ ᱠᱟᱛᱮᱜᱼᱼ ᱛᱮᱜ ᱫᱩᱲᱩᱵ ᱵᱟᱲᱟ ᱦᱩᱭ ᱠᱟᱱᱟ ᱛᱟᱦᱚᱞᱮ ᱟᱢ ᱜᱮ ᱪᱮᱜ ᱠᱚᱢ ᱪᱤᱠᱟᱹ ᱵᱟᱲᱟᱭ ᱫᱟ ᱫᱟᱠᱟ ᱠᱚ ᱡᱚᱢ ᱵᱟᱲᱟ ᱦᱩᱭ ᱱᱟ ᱥᱮ ᱟᱣᱨᱤ?
ᱦᱮᱸ ᱤᱧ ᱦᱚᱸ ᱪᱮᱜ ᱦᱚᱸ ᱵᱟᱝ ᱱᱤᱛᱚᱜ ᱜᱤᱼᱼ ᱛᱷᱚᱲᱟ ᱜᱷᱟᱹᱲᱤᱡ ᱞᱟᱦᱟ ᱨᱮ ᱟᱸᱻ ᱫᱟᱠᱟ ᱠᱚ ᱡᱚᱢ ᱵᱟᱲᱟ ᱦᱩᱭᱱᱟ ᱟᱨ ᱱᱤᱛᱚᱜ ᱫᱚ ᱫᱩᱲᱩᱵ ᱡᱤᱨᱟᱹᱣ ᱦᱩᱭ ᱠᱟᱱᱟ᱾ ᱟᱨᱻᱼᱼ ᱦᱩᱫᱤᱥ ᱪᱤᱜ ᱦᱚᱸ ᱵᱟᱝ ᱪᱤᱠᱟ ᱭᱮᱜ ᱠᱟᱱ ᱛᱮᱦᱮᱱ ᱦᱟᱯᱳᱭ ᱛᱷᱚᱲᱟ ᱮ ᱛᱷᱚᱲᱟᱼᱼ ᱟᱹᱯᱞᱤᱠᱮᱥᱚᱱ ᱠᱚᱧ ᱧᱮᱞ ᱵᱟᱲᱟ ᱞᱤᱜᱤᱼᱼ ᱚᱠᱚᱭ ᱠᱚ ᱯᱷᱤᱨᱤ ᱢᱮᱱᱟᱜ ᱟᱠᱟᱜ ᱠᱚᱣᱟ ᱵᱟᱠᱷᱟᱡ ᱛᱷᱚᱲᱟ ᱜᱟᱱ ᱨᱚᱯᱚᱲ ᱦᱩᱭ ᱠᱚᱜ-ᱟ ᱟᱫᱚ ᱚᱱᱟ ᱤᱭᱟᱹᱛᱼᱼ ᱛᱮ ᱱᱤᱛᱚᱜ ᱫᱚ ᱯᱷᱨᱤ ᱜᱤ ᱦᱚᱭ ᱦᱚᱭ᱾
ᱟᱫᱚ ᱦᱚᱸ ᱥᱤᱛᱟᱜ ᱵᱮᱲᱟ ᱢᱟ ᱚᱱᱠᱟ ᱴᱟᱭᱤᱢ ᱠᱚ ᱵᱟᱝ ᱧᱟᱢᱚᱜ-ᱟ ᱟᱨ ᱤᱧ ᱦᱚᱸ ᱚᱱᱠᱟ ᱥᱤᱛᱟᱜ ᱵᱮᱲᱟ ᱫᱚ ᱚᱱᱠᱟᱼᱼ ᱴᱟᱭᱤᱢ ᱠᱚ ᱵᱟᱹᱧ ᱧᱟᱢᱟ᱾ ᱛᱚᱵᱮ ᱩᱱᱠᱩ ᱴᱤᱭᱩᱥᱚᱱ ᱠᱚ ᱚᱞ ᱯᱟᱲᱦᱟᱣ ᱵᱟᱲᱟᱭ ᱦᱩᱭᱩᱜ-ᱟ ᱟᱫᱚ ᱧᱤᱫᱟᱹ ᱵᱮᱲᱟ ᱜᱮ ᱚᱱᱠᱟ ᱥᱚᱢᱚᱭ ᱧᱮᱭ ᱧᱟᱢᱚᱜ-ᱟ ᱧᱤᱫᱼᱼ ᱧᱤᱫᱟᱹ ᱵᱮᱲᱟ ᱜᱮ ᱢᱤᱫ ᱵᱟᱨ ᱫᱷᱟᱣ ᱨᱚᱲ ᱵᱟᱲᱟᱭ ᱦᱩᱭᱩᱜ-ᱟ ᱚᱱᱠᱟ ᱜᱮ᱾
ᱦᱚᱭ ᱦᱚᱭ ᱦᱚᱭ ᱦᱮᱸ ᱚᱱᱟ ᱠᱟᱛᱷᱟ ᱢᱟ ᱥᱟᱹᱨᱤ ᱠᱟᱛᱷᱟ ᱜᱤ ᱮᱸ ᱥᱮᱛᱟᱜ ᱵᱮᱲᱟ ᱮᱱᱛᱮᱜ ᱴᱤᱭᱩᱥᱚᱱ ᱠᱚ ᱯᱟᱲᱦᱟᱣ ᱠᱚ ᱦᱩᱭᱩᱜ ᱠᱷᱟᱡ ᱫᱚ ᱟᱯᱱᱟᱨ ᱱᱤᱡᱮᱨ ᱞᱟᱹᱜᱤᱫ ᱦᱚᱸ ᱥᱚᱢᱚᱭ ᱚᱰᱚᱠ ᱦᱩᱭᱩᱜ ᱜᱮᱭᱟ ᱟᱨᱼᱼ ᱮᱱᱛᱮᱱ ᱟᱨ ᱠᱮᱨᱤᱭᱚᱨ ᱨᱮ ᱯᱷᱳᱠᱚᱥ ᱞᱟᱹᱜᱤᱫ ᱫᱚ ᱥᱟᱱᱟᱢ ᱠᱷᱚᱱ ᱞᱟᱹᱴᱩ ᱫᱚ ᱠᱟᱱᱟ ᱥᱚᱢᱚᱭ ᱮᱢ ᱟᱢᱼᱼ ᱟᱯᱱᱟᱨ ᱨᱮ ᱱᱤᱡᱮ ᱨᱮ ᱡᱩᱫᱤ ᱱᱤᱡᱮ ᱨᱮ ᱥᱚᱢᱚᱭᱮᱢ ᱮᱢᱟᱜ ᱠᱷᱟᱡ ᱛᱟᱭᱱᱚᱢ ᱫᱤᱱ ᱟᱢᱼᱼ ᱟᱸᱻᱥᱟᱠᱥᱮ ᱥᱮᱢ ᱦᱩᱭᱩᱼᱼ ᱯᱚᱨᱥᱟᱱ ᱱᱮᱢ ᱦᱩᱭ ᱫᱟᱲᱤᱭᱟᱜ-ᱟ ᱪᱮᱫᱟᱜ ᱡᱮ ᱟᱯᱱᱟᱨ ᱱᱤᱛᱚᱜ ᱛᱤᱱᱟᱹᱜ ᱮᱢ ᱟᱯᱱᱟᱨᱟᱜᱼᱼ ᱛᱤᱱᱟᱹᱜ ᱮᱢ ᱟᱯᱱᱟᱨ ᱦᱚᱲᱢᱚᱢ ᱠᱷᱟᱴᱟᱣᱟ ᱩᱱᱟᱹᱜ ᱜᱤ ᱟᱢ ᱛᱟᱭᱱᱚᱢ ᱫᱤᱱᱼᱼ ᱞᱟᱹᱜᱤᱫ ᱢᱟᱱᱮ ᱟᱢᱟᱜ ᱢᱚᱸᱡᱽ ᱦᱩᱭᱩᱜ-ᱟ᱾
ᱦᱳᱭ ᱚᱱᱟ ᱜᱮ ᱱᱤᱛᱚᱜ ᱫᱚ ᱚᱞᱚᱠᱼ ᱯᱟᱲᱦᱟᱣ ᱠᱟᱛᱮᱱ ᱢᱟᱲᱟᱝ ᱥᱮᱱ ᱠᱩᱠᱢᱩ ᱧᱮᱞ ᱦᱩᱭᱩᱜ-ᱟ᱾ ᱥᱟ ᱞᱟᱦᱟ ᱞᱮᱠᱟ ᱡᱮ ᱚᱞᱚᱜ ᱯᱟᱲᱦᱟᱣ ᱠᱟᱛᱮᱜ ᱪᱮᱜ ᱦᱚᱸ ᱚᱱᱠᱟ ᱟᱰᱤ ᱦᱚᱲ ᱢᱮᱱᱟᱜ ᱠᱚᱣᱟ ᱡᱮ ᱚᱞᱚᱜ ᱼᱼ ᱯᱟᱲᱦᱟᱣ ᱠᱟᱛᱮᱫ ᱪᱮᱫ ᱦᱚᱸ ᱟᱫᱷᱟ ᱯᱫᱷᱟ ᱨᱮᱜᱮ ᱠᱚ ᱵᱟᱹᱜᱤᱭᱮᱫᱟ ᱾ ᱢᱟᱱᱮ ᱥᱟᱠᱥᱮᱥ ᱵᱟᱠᱚ ᱥᱟᱠᱥᱮᱥ ᱫᱟᱲᱮᱭᱟᱜ ᱠᱟᱱᱟ ᱪᱮᱫᱟᱜ ᱥᱮ ᱾ ᱩᱱᱠᱩ ᱢᱟᱱᱮ ᱠᱩᱨᱩᱢᱩᱴᱩ ᱠᱟᱛᱮᱫ ᱵᱟᱠᱚ ᱯᱟᱲᱦᱟᱜ ᱠᱟᱱᱟ ᱟᱨ ᱾ ᱩᱱᱠᱩ ᱡᱟᱦᱟᱸ ᱥᱮᱪᱮᱫ ᱚᱱᱟ ᱥᱮᱪᱮᱫ ᱵᱟᱝᱠᱚ ᱧᱟᱢᱫᱟ ᱟᱨ ᱴᱤᱪᱟᱨ ᱠᱷᱟᱹᱛᱤᱨ ᱛᱮᱦᱚᱸ ᱾ ᱚᱱᱠᱟ ᱢᱟᱱᱮ ᱵᱟᱝ ᱦᱩᱭᱩᱜ ᱠᱟᱱᱟ ᱟᱫᱚ ᱱᱤᱡᱮ ᱨᱟᱜ ᱴᱤᱪᱟᱨ ᱠᱚ ᱵᱟᱝ ᱾ ᱠᱚ ᱯᱟᱲᱦᱟᱣ ᱠᱟᱱᱟ ᱢᱮᱱᱛᱮ ᱢᱟᱱᱮ ᱴᱤᱪᱟᱨ ᱠᱚ ᱵᱟᱹᱱᱩᱜ ᱠᱚᱣᱟ ᱛᱚ ᱥᱟᱱᱛᱟᱞᱤ ᱢᱤᱰᱤᱭᱟᱢ ᱨᱮᱱ ᱫᱚ᱾ ᱟᱫᱚ ᱚᱱᱟ ᱠᱷᱟᱹᱛᱤᱨ ᱛᱮ ᱟᱹᱰᱤ ᱜᱟᱱ ᱜᱤᱫᱽᱨᱟᱹ ᱠᱚ ᱥᱮ ᱯᱟᱹᱴᱷᱩᱣᱟᱹ ᱠᱚ ᱵᱟᱝ ᱠᱚ ᱯᱟᱲᱦᱟᱜ ᱠᱟᱱ ᱛᱟᱵᱳᱱᱟ ᱾ ᱟᱫᱚ ᱱᱤᱡᱮᱛᱮ ᱠᱟᱹᱴᱤᱡ ᱯᱟᱲᱦᱟᱣ ᱞᱮᱱ ᱠᱷᱟᱱ ᱦᱟᱯᱮᱱ ᱫᱤᱱ ᱟᱵᱚ ᱜᱮᱵᱚᱱ ᱾ ᱪᱟᱹᱠᱨᱤ ᱵᱟᱹᱠᱨ ᱦᱮᱸ ᱵᱟᱝ ᱟᱨ ᱟᱵᱚᱜ ᱜᱮ ᱵᱚᱱ ᱯᱟᱲᱦᱟᱣ ᱠᱚᱣᱟ ᱯᱟᱹᱴᱷᱩᱣᱟᱹ ᱠᱚ ᱾
ᱦᱳᱭ ᱦᱳᱭ ᱟᱨ ᱾ ᱥᱟᱱᱟᱢ ᱠᱷᱚᱱ ᱠᱟᱛᱷᱟ ᱫᱚ ᱦᱩᱭᱩᱜ ᱠᱟᱱᱟ ᱡᱮ ᱟᱯᱱᱟᱨ ᱛᱮ ᱱᱤᱡᱮ ᱛᱮ ᱯᱟᱲᱦᱟᱣ ᱨᱮᱭᱟᱜ ᱢᱚᱱᱮ ᱾ ᱛᱮ ᱢᱚᱱᱮ ᱞᱟᱜᱟᱣ ᱠᱟᱛᱮ ᱯᱟᱲᱦᱟᱣ ᱾ ᱛᱚ ᱵᱚᱦᱩᱛ ᱡᱟᱹᱨᱩᱨᱤ ᱜᱮᱭᱟ ᱾ᱪᱮᱫᱟᱜ ᱡᱮ ᱟᱜᱟᱨ ᱱᱤᱛ ᱟᱵᱚ ᱵᱚᱱ ᱯᱟᱲᱦᱟᱣᱮᱫ ᱠᱟᱱᱟ ᱟᱨ ᱟᱯᱱᱟᱨ ᱱᱤᱡᱮᱨ ᱾ ᱟᱵᱚᱣᱟᱜ ᱢᱟᱱᱮ ᱟᱵᱚ ᱥᱟᱱᱟᱢ ᱢᱟᱱᱮ ᱢᱮᱦᱱᱚᱛᱮᱫ ᱠᱟᱱᱟ ᱵᱚᱱ ᱱᱤᱛᱚᱜ ᱾ ᱛᱚ ᱛᱟᱭᱱᱚᱢ ᱫᱤᱱ ᱟᱵᱚ ᱵᱚᱱ ᱡᱩᱫᱤ ᱾ ᱪᱟᱹᱠᱨᱤ ᱵᱟᱹᱠᱨᱤ ᱵᱩᱱ ᱧᱟᱢ ᱞᱮᱠᱷᱟᱱ ᱛᱚ ᱟᱵᱚᱣᱟᱜ ᱨᱟᱹᱥᱠᱟᱹ ᱛᱮ ᱟᱵᱚᱣᱟᱜ ᱾ ᱞᱟᱭᱤᱯᱷ ᱠᱟᱴᱟᱜᱼᱟ ᱟᱨ ᱵᱟᱠᱷᱟᱡ ᱫᱚ ᱟᱵᱚ ᱦᱚᱸ ᱩᱱᱠᱩ ᱾ ᱵᱟᱵᱚᱱ ᱡᱟᱦᱟᱸᱭ ᱵᱟᱠᱚ ᱵᱟᱵᱚᱱ ᱯᱟᱲᱦᱟᱣ ᱫᱟᱲᱮ ᱟᱠᱟᱫ ᱦᱚᱲ ᱞᱮᱠᱟ ᱾ ᱠᱚᱥᱴᱚ ᱛᱮ ᱟᱵᱚ ᱦᱟᱱᱟ ᱱᱚᱣᱟ ᱢᱚᱛᱞᱚᱵ ᱾ ᱦᱟᱨᱰ ᱥᱴᱨᱤᱜᱮᱞ ᱠᱟᱹᱢᱤ ᱦᱩᱭᱩᱜ ᱛᱟᱵᱚᱱᱟ ᱦᱟᱡᱨᱤ ᱠᱟᱹᱢᱤ ᱞᱮᱠᱟᱛᱮ ᱾ ᱱᱟᱢᱟᱞ ᱠᱟᱹᱢᱤ ᱪᱟᱞᱟᱣ ᱦᱩᱭᱩᱜᱼᱟ ᱟᱨ ᱠᱷᱟᱴᱟᱣ ᱦᱩᱭᱩᱜᱼᱟ ᱛᱚ ᱾ ᱛᱷᱚᱲᱟ ᱜᱟᱱ ᱟᱯᱱᱟᱨ ᱱᱤᱡᱮᱨ ᱞᱟᱤᱯᱷ ᱨᱮ ᱡᱚᱫᱤ ᱥᱟᱹᱦᱤ ᱾ ᱥᱚᱢᱚᱭ ᱨᱮ ᱡᱩᱫᱤ ᱥᱟᱹᱦᱤ ᱛᱟᱭᱚᱢ ᱨᱮ ᱡᱩᱫᱤ ᱯᱟᱲᱦᱟᱣ ᱡᱩᱫᱤ ᱦᱩᱭ ᱞᱮᱱ ᱠᱷᱟᱱ ᱾ ᱟᱹᱰᱤ ᱜᱟᱱ ᱚᱱᱠᱟᱱ ᱦᱚᱲ ᱢᱮᱱᱟᱜ ᱠᱚᱣᱟ ᱡᱮ ᱟᱭᱢᱟ ᱢᱚᱠᱟ ᱠᱚ ᱧᱟᱢᱮᱫ ᱠᱟᱱᱟ ᱯᱟᱲᱦᱟᱣ ᱞᱟᱹᱜᱤᱫ ᱛᱮ ᱾ ᱥᱮ ᱥᱟᱨ ᱢᱚᱸᱡᱽ ᱢᱚᱸᱡᱽ ᱠᱚᱞᱮᱡᱽ ᱨᱮ ᱢᱚᱸᱡᱽ ᱢᱚᱸᱡᱽ ᱤᱥᱠᱩᱞ ᱨᱮ ᱯᱟᱲᱦᱟᱣ ᱞᱟᱹᱜᱤᱫ᱾ ᱞᱮ ᱠᱤᱱ ᱱᱩᱠᱩ ᱜᱤᱫᱽᱨᱟᱹᱧ ᱧᱮᱞ ᱟᱠᱟᱫ ᱠᱚᱣᱟ ᱡᱮ ᱩᱱᱠᱩ ᱯᱟᱲᱦᱟᱣ ᱵᱟ ᱠᱚ ᱵᱟᱝ ᱠᱚ ᱯᱟᱲᱦᱟᱜ ᱠᱟᱱᱟ ᱟᱨ ᱡᱟᱦᱟᱸᱭ ᱜᱤᱫᱽᱨᱟᱹ ᱛᱷᱚᱲᱟ ᱜᱟᱱ ᱦᱚᱸ ᱾ ᱟᱨ ᱛᱷᱤᱠ ᱥᱛᱷᱤᱛᱤ ᱮᱠᱫᱚᱢ ᱯᱩᱨᱟᱹᱜᱮ ᱰᱟᱣᱩᱱ ᱜᱮᱛᱟᱭᱟ ᱟᱨ ᱩᱱᱤ ᱜᱤᱫᱽᱨᱟᱹ ᱯᱟᱲᱦᱟᱜ ᱨᱮ ᱯᱩᱨᱟᱹ ᱛᱮᱡᱽ ᱢᱮᱱᱟᱭᱟ ᱢᱮᱱ ᱠᱷᱟᱱ ᱩᱱᱤ ᱚᱱᱠᱟᱱ ᱜᱚᱲᱚ ᱥᱚᱯᱚᱦᱚᱫ ᱜᱮ ᱵᱟᱭ ᱧᱟᱢᱮᱫ ᱠᱟᱱᱟ ᱠᱤ ᱾ ᱟᱡ ᱠᱷᱟᱛᱟ ᱚᱞ ᱞᱟᱹᱜᱤᱫ ᱛᱮᱦᱚᱸ ᱢᱤᱫᱴᱮᱱ ᱠᱚᱯᱤ ᱵᱟᱹᱱᱩᱜ ᱛᱟᱭᱟ᱾ ᱩᱱᱟᱹᱜ ᱯᱚᱭᱥᱟ ᱵᱟᱹᱱᱩᱜ ᱛᱟᱭᱟ ᱡᱮ ᱵᱚᱞᱮ ᱩᱱᱤ ᱾ ᱯᱟᱲᱦᱟᱣ ᱞᱮᱠᱤᱱ ᱯᱟᱲᱦᱟᱣ ᱨᱮᱫᱚ ᱛᱮᱡᱽ ᱜᱮᱭ ᱚᱱᱟ ᱠᱷᱟᱛᱟ ᱨᱮᱜᱮ ᱠᱟᱹᱴᱤᱡ ᱠᱟᱹᱴᱤᱡ ᱚᱞ ᱠᱟᱛᱮᱫ ᱜᱮ ᱩᱱᱠᱩ ᱜᱤᱫᱽᱨᱟᱹ ᱠᱚ ᱯᱟᱲᱦᱟᱜ ᱛᱟᱦᱮᱱᱟ ᱟᱨ ᱩᱱᱠᱩ ᱜᱤᱫᱽᱨᱟᱹ ᱠᱚ ᱾ ᱟᱹᱰᱤ ᱜᱟᱴ ᱩᱱᱠᱩ ᱥᱟᱵ ᱾ ᱥᱟᱯᱳᱴ ᱵᱟᱠᱚ ᱧᱟᱢᱟ ᱟᱨ ᱩᱱᱠᱩᱩᱜ ᱜᱮ ᱚᱱᱠᱟᱱ ᱜᱤᱫᱽᱨᱟᱹ ᱜᱮ ᱞᱟᱭᱤᱯᱷ ᱨᱮ ᱟᱜᱮ ᱠᱚ ᱯᱟᱲᱦᱟᱜ ᱛᱟᱸᱦᱮᱱᱟ ᱟᱨ ᱠᱚ ᱵᱟᱲᱦᱟᱜ ᱛᱟᱸᱦᱮᱱᱟ ᱾ ᱛᱚ ᱠᱟᱛᱷᱟ ᱛᱚ ᱢᱤᱫ ᱴᱮᱱ ᱠᱟᱛᱷᱟ ᱫᱚᱦᱚ ᱥᱟᱱᱟᱭᱮᱫ ᱤᱧ ᱠᱟᱱᱟ ᱡᱮ ᱾ ᱟᱢᱟᱜ ᱱᱚᱡᱚᱨ ᱨᱮ ᱟᱜᱟᱨ ᱠᱚᱢᱯᱮᱨᱤᱡᱮᱱ ᱠᱷᱟ ᱤᱧ ᱵᱚᱞᱮ ᱾ ᱠᱤ ᱥᱚᱨᱠᱟᱨᱤ ᱱᱚᱠᱨᱤ ᱾ ᱟᱨ ᱯᱨᱟᱭᱵᱷᱮᱴ ᱱᱚᱠᱨᱤ ᱚᱠᱟᱴᱟᱜ ᱫᱚ ᱵᱷᱟᱹᱜᱮᱤᱭᱟ ᱟᱨ ᱚᱠᱟᱴᱟᱜ ᱫᱚ ᱚᱠᱟᱴᱟᱜ ᱾ ᱢᱟᱱᱮ ᱵᱟᱱᱟᱨ ᱜᱮ ᱵᱷᱟᱜᱤ ᱢᱟ ᱵᱷᱟᱜᱤ ᱜᱮ ᱟᱫᱚ ᱟᱢᱟᱜ ᱱᱚᱡᱚᱨ ᱛᱮ ᱚᱠᱟᱴᱟᱜ ᱵᱚᱞᱮ ᱱᱤᱛᱚᱜ ᱱᱚᱣᱟ ᱾ ᱟᱱᱰᱟᱨᱮᱥᱚᱱ ᱟᱫᱷᱟᱨ ᱛᱮ ᱚᱠᱟᱴᱟᱜ ᱵᱚᱞᱮ ᱴᱷᱤᱠ ᱫᱚᱨᱠᱟᱨ ᱢᱟᱱᱮ ᱚᱠᱟᱴᱟᱜ ᱴᱷᱤᱠ ᱟ᱾ ᱛᱷᱚᱲᱟ ᱰᱤᱯᱷᱟᱨᱮᱱᱴ ᱞᱟᱹᱭ ᱛᱟᱞᱟᱝ ᱢᱮᱥᱮ ᱢᱟᱱᱮ᱾ ᱱᱚᱣᱟ ᱫᱚ ᱴᱚᱯᱤᱠ ᱵᱚᱞᱮ ᱤᱱᱟᱹᱠᱷᱟᱱ ᱯᱟᱲᱦᱟᱣ ᱪᱟᱞᱟᱜ ᱾
ᱦᱳᱹᱭ ᱦᱳᱹᱭ ᱴᱚᱯᱤᱠ ᱫᱚ ᱱᱤᱛᱚᱜ ᱫᱚ ᱥᱟᱵ᱾ ᱥᱟᱵᱠᱟᱜ ᱢᱮ ᱟᱵᱚᱣᱟᱜ ᱱᱤᱭᱟᱹ ᱛᱮ ᱫᱚ ᱢᱟᱱᱮ ᱪᱮᱫ ᱤᱧ ᱞᱟᱹᱭᱟ ᱾ ᱟᱵᱚᱣᱟᱜ ᱢᱟᱱᱮ ᱵᱟᱱᱟᱨ ᱯᱚᱠᱠᱷᱮ ᱛᱮᱜᱮ ᱵᱷᱟᱜᱮᱜᱤᱭᱟ᱾ ᱟᱫᱚ ᱮᱠᱪᱩᱭᱮᱞᱤ ᱱᱤᱛᱚᱜ ᱫᱚᱧ ᱞᱟᱹᱭᱟ ᱟᱵᱚ ᱫᱚ ᱢᱟᱱᱮ ᱥᱟᱱᱛᱟᱞᱤ ᱢᱤᱰᱤᱭᱟᱢ ᱨᱮᱱ ᱯᱟᱹᱴᱷᱩᱣᱟᱹ ᱠᱚ ᱱᱤᱛᱚᱜ ᱟᱨ ᱢᱟᱪᱮᱫ ᱠᱚ ᱢᱟᱪᱮᱛᱟᱹᱱᱤ ᱠᱚ ᱵᱟᱹᱱᱩᱜ ᱠᱚᱣᱟ᱾ ᱪᱮᱫᱟᱜ ᱥᱮ ᱟᱵᱚ ᱟᱵᱚ ᱩᱱᱟᱹᱜ ᱵᱟᱵᱚᱱ ᱯᱟᱲᱦᱟᱣ ᱟᱠᱟᱱᱟ᱾ ᱟᱨ ᱥᱚᱨᱠᱟᱨᱤ ᱦᱚᱸ ᱚᱱᱠᱟ ᱢᱟᱱᱮ ᱵᱤᱱᱤᱰ ᱠᱚᱨᱮ ᱚᱱᱠᱟ ᱵᱟᱵᱚᱱ ᱫᱩᱲᱩᱵ ᱠᱟᱱᱟ᱾ ᱥᱮ ᱩᱱᱟᱹᱜ ᱫᱷᱟᱹᱨᱤᱡ ᱵᱟᱵᱚᱱ ᱯᱟᱲᱦᱟᱣ ᱠᱟᱱᱟ ᱟᱫᱚ ᱟᱹᱞᱤᱧ ᱫᱚᱞᱤᱧ ᱞᱟᱹᱭᱟ ᱡᱮ ᱥᱟᱱᱛᱟᱲᱤ ᱛᱮ ᱵᱚᱱ ᱢᱟᱱᱮ ᱯᱟᱲᱦᱟᱜ ᱢᱟ ᱾ ᱟᱨ ᱯᱟᱹᱴᱷᱩᱣᱟᱹ ᱠᱚ ᱱᱚᱝᱠᱟ ᱜᱮ ᱢᱟᱱᱮ ᱞᱟᱯᱷᱟᱝ ᱥᱮᱫ ᱵᱚᱱ ᱪᱟᱞᱟᱜ ᱢᱟ ᱟᱨ ᱟᱵᱚ ᱱᱚᱝᱠᱟ ᱢᱟᱪᱮᱫ ᱢᱟᱪᱮᱛᱟᱹᱱᱤ ᱵᱚᱱ ᱵᱮᱱᱟᱜ ᱢᱟ ᱾ ᱟᱨ ᱟᱵᱚ ᱠᱚᱨᱮᱱ ᱡᱟᱦᱟᱸ ᱛᱤᱱᱟᱹᱜ ᱯᱟᱹᱴᱷᱩᱣᱟᱹ ᱠᱚ ᱢᱮᱱᱟᱜ ᱠᱟᱜ ᱠᱚ ᱛᱟᱵᱚᱱᱟ ᱩᱱᱠᱩ ᱠᱚ᱾ ᱠᱚ ᱡᱮᱢᱚᱱ ᱟᱵᱚᱣᱟᱜ ᱱᱟᱯᱟᱭ ᱰᱟᱦᱟᱨ ᱛᱮᱵᱚᱱ ᱟᱹᱜᱩ ᱠᱚᱢᱟ᱾ ᱟᱨ ᱵᱤᱡᱽᱱᱮᱥ ᱦᱚᱸ ᱢᱚᱴᱟᱢᱩ ᱴᱤ ᱵᱷᱟᱹᱜᱮ ᱜᱮᱭᱟ ᱡᱮ ᱱᱤᱛᱚᱜ ᱡᱟᱦᱟᱱᱟᱜ ᱠᱚ ᱵᱟᱵᱮᱱ ᱪᱤᱠᱟᱹ ᱫᱟᱲᱮᱭᱟᱜ ᱠᱷᱟᱱ ᱟᱵᱮᱱᱟᱜ ᱵᱤᱜᱽᱱᱮᱥ ᱦᱚᱸᱵᱮᱱ ᱪᱟᱞᱟᱣ ᱫᱟᱲᱮᱭᱟᱜᱼᱟ᱾ ᱪᱮᱫᱟᱜ ᱥᱮ ᱱᱤᱛᱚᱜ ᱫᱚ ᱥᱚᱨᱠᱟᱨᱤ ᱱᱩᱠᱨᱤ ᱫᱚ ᱩᱱᱟᱹᱜ ᱥᱚᱨᱚᱴᱠᱴ ᱛᱮᱫᱚ ᱵᱟᱵᱮᱱ ᱧᱟᱢᱟ ᱟᱫᱚ ᱟᱵᱮᱱᱟᱜ ᱡᱩᱫᱤ ᱴᱤ ᱱᱚᱞᱮᱡᱽ ᱛᱟᱦᱮᱱᱟ ᱥᱮ ᱜᱮᱭᱟᱱ ᱛᱟᱦᱮᱱ ᱛᱟᱵᱮᱱᱟ ᱟᱵᱮᱱ ᱡᱟᱦᱟᱱᱟᱜ ᱵᱤᱜᱽᱱᱮᱥ ᱦᱚᱸᱵᱮᱱ ᱠᱷᱩᱞᱟᱹᱣ ᱫᱟᱲᱮᱜ ᱜᱮᱭᱟ᱾ ᱵᱟᱱᱟᱨ ᱛᱮᱜᱮ ᱵᱷᱟᱜᱤ ᱫᱚ ᱵᱷᱟᱜᱤ ᱜᱮᱭᱟ᱾
ᱦᱳᱭ ᱦᱳᱭ ᱟᱹᱰᱤ ᱱᱟᱯᱟᱭ ᱠᱟᱛᱷᱟ ᱟᱹᱰᱤ ᱢᱚᱸᱡᱽ ᱵᱮᱱ ᱮᱠᱥᱯᱞᱮᱱ ᱠᱮᱫᱟ, ᱟᱨ ᱟᱹᱰᱤ ᱢᱚᱸᱡᱽ ᱡᱮᱥᱮ ᱠᱤ ᱟᱜᱟᱨ ᱥᱟᱨᱠᱟᱨᱤ ᱱᱚᱠᱨᱤ ᱡᱮᱢᱚᱱ ᱥᱟᱨᱠᱟᱨᱤ ᱪᱟᱹᱠᱨᱤ ᱡᱮᱢᱚᱱ ᱥᱮᱸᱫᱽᱨᱟᱭᱮᱜ ᱠᱟᱱ ᱠᱷᱟᱡ ᱵᱚᱱ᱾ ᱛᱚ ᱥᱟᱱᱟᱢ ᱠᱷᱚᱱ ᱞᱟᱦᱟᱨᱮ ᱚᱱᱟ ᱞᱟᱹᱜᱤᱫ ᱛᱮᱫᱚ ᱢᱮᱦᱱᱚᱛ ᱰᱮᱴᱤᱜᱮᱴᱮᱰ ᱠᱮ ᱥᱟᱛ ᱚᱱᱟ ᱯᱟᱲᱦᱟᱣ ᱦᱩᱭᱩᱜᱼᱟ ᱟᱨ ᱡᱟᱦᱟᱸᱛᱤᱱᱟᱹᱜ ᱜᱮᱵᱚᱱ ᱯᱟᱲᱦᱟᱜ ᱠᱟᱱ ᱡᱮᱭᱥᱮ ᱠᱤ ᱟᱵᱚᱨᱮᱱ ᱟ ᱢᱟᱱᱮ ᱛᱤᱱᱟᱹᱜ ᱵᱚᱱ ᱯᱟᱲᱦᱟᱜ ᱠᱟᱱ ᱩᱱᱠᱩ ᱢᱟᱱᱮ ᱟᱵᱚᱣᱟᱜ ᱥᱟᱱᱛ ᱛᱷᱟᱹᱞᱤ ᱚᱞ ᱪᱤᱠᱤ ᱨᱮᱱ ᱢᱟᱥᱴᱟᱨ ᱠᱚ ᱱᱤᱛᱚᱜ ᱟᱹᱰᱤ ᱠᱚᱢ ᱜᱮ ᱢᱮᱱᱟᱜ ᱠᱟᱜ ᱠᱚᱣᱟ ᱧᱮᱞᱮᱫ ᱠᱚᱵᱚᱱ ᱡᱟᱜᱟ ᱨᱮ ᱠᱚᱢ ᱜᱮ ᱢᱮᱱᱟᱜ ᱠᱟᱜ ᱠᱚᱣᱟ ᱟᱵᱚᱜᱮ ᱢᱟᱱᱮ ᱟᱵᱚᱣᱟᱜ ᱥᱟᱵᱟ ᱟᱵᱚᱣᱟᱜ ᱵᱷᱟᱥᱟ ᱞᱟᱹᱜᱤᱫ ᱛᱮ ᱱᱤᱛᱚᱜ ᱟᱵᱚ ᱠᱩᱨᱩᱢᱩᱴᱩ ᱦᱩᱭᱩᱜ ᱛᱟᱵᱚᱱᱟ ᱛᱚᱵᱮ ᱟᱱᱮᱜ ᱜᱮ ᱟᱵᱚ ᱟᱵᱚᱣᱟᱜ ᱵᱷᱟᱥᱟ ᱢᱟᱱᱮ ᱯᱩᱨᱚ ᱨᱩᱯ ᱛᱮ ᱥᱟᱱᱟᱢ ᱡᱤᱱᱤᱥ ᱨᱮᱵᱚᱱ ᱧᱮᱞ ᱧᱟᱢᱟ᱾ ᱡᱮᱢᱚᱱ ᱱᱤᱛᱚᱜ ᱵᱚᱱ ᱟᱵᱚᱣᱟᱜ ᱵᱷᱟᱥᱟ ᱞᱟᱹᱜᱤᱫ ᱱᱤᱛᱚᱜ ᱱᱚᱣᱟ ᱨᱮᱵᱚᱱ ᱠᱟᱹᱢᱤᱭᱮᱜ ᱠᱟᱱᱟ ᱛᱟᱭᱱᱚᱢ ᱫᱤᱱ ᱦᱜ ᱡᱟᱦᱟᱸ ᱛᱤᱥ ᱟᱨ ᱱᱚᱣᱟ ᱛᱤᱱ ᱠᱷᱚᱱ ᱟ ᱢᱤᱜ ᱵᱟᱨ ᱵᱚᱪᱷᱚᱨ ᱵᱟᱫ ᱦᱟᱸᱜ ᱱᱟᱦᱟᱜ ᱥᱟᱱᱛᱷᱟᱞᱤ ᱛᱮᱜᱮ ᱦᱟᱸᱜ ᱚᱸᱰᱮ ᱚᱞᱪᱤᱠᱤ ᱛᱮᱜᱮ ᱦᱟᱸᱜ ᱥᱟᱱᱟᱢ ᱠᱤᱪᱷᱩ ᱜᱩᱜᱳᱞ ᱨᱮ ᱥᱮ ᱥᱟᱱᱟᱢ ᱠᱤᱪᱷᱩ ᱰᱮᱴᱟ ᱟᱵᱚ ᱵᱚᱱ ᱱᱚᱸᱰᱮ ᱵᱚᱱ ᱤᱭᱟᱹ ᱞᱮᱠᱷᱟᱡ ᱦᱟᱸᱜ ᱥᱟᱱᱟᱢ ᱠᱤᱪᱷᱩ ᱤᱡᱤ ᱤᱡᱤ ᱫᱟᱹᱨᱤᱜ ᱜᱮᱵᱚᱱ ᱧᱟᱢᱟ ᱦᱮᱸ᱾
ᱠᱤᱪᱷᱩᱜᱟᱱ ᱰᱮᱴᱟ ᱛᱚ ᱢᱮᱱᱟᱜ ᱛᱟᱵᱚᱱᱟ, ᱠᱤᱪᱷᱩ ᱜᱟᱱ ᱰᱮᱴᱟ ᱛᱚ ᱞᱟᱹᱭᱫᱤᱧ ᱠᱤᱪᱷᱩᱩᱜᱟᱱ ᱰᱮᱴᱟ ᱛᱚ ᱱᱚᱜᱼᱚᱭ ᱛᱚ ᱜᱩᱜᱩᱞ ᱠᱚᱨᱮ ᱧᱟᱢᱚᱜ ᱠᱟᱱ ᱜᱮᱭᱟ ᱡᱮ ᱡᱤᱢᱱᱤ ᱠᱚᱨᱮ ᱦᱚᱸ ᱱᱤᱛᱚᱜ ᱯᱟᱲᱦᱟᱜ ᱨᱮᱱᱟᱜ ᱠᱟᱹᱴᱤᱡ ᱢᱟᱱᱮ ᱯᱟᱲᱦᱟᱜ ᱨᱮᱱᱟᱜ ᱮᱴᱠᱮᱴᱚᱬᱮ ᱠᱟᱹᱴᱤᱡ ᱞᱟᱦᱟ ᱠᱷᱚᱱᱟᱜ ᱫᱚ ᱠᱟᱹᱴᱤᱡ ᱟᱹᱰᱤᱴᱟ ᱰᱮᱵᱷᱞᱚᱯ ᱟᱠᱟᱱ ᱛᱟᱵᱚᱱᱟ᱾
ᱦᱳᱭ ᱦᱳᱭ ᱛᱚ ᱴᱚᱯᱤᱠ ᱡᱟᱦᱟᱸ ᱛᱟᱦᱮᱸ ᱠᱟᱱ ᱛᱟᱞᱟᱝ ᱥᱟ ᱠᱟᱨᱤ ᱱᱚᱠᱨᱤ ᱟᱨ ᱮᱱᱛᱮᱜ ᱥᱟᱨᱠᱟᱨᱤ ᱪᱟᱹᱠᱨᱤ ᱟᱨ ᱯᱨᱟᱭᱵᱷᱮᱴ ᱪᱟᱹᱠᱨᱤ ᱵᱟᱱᱟᱨ ᱜᱮ ᱱᱟᱯ ᱱᱟᱯᱟᱭ ᱜᱮ ᱢᱮᱱᱟᱜᱼᱟ ᱢᱮᱱᱠᱷᱟᱱ ᱟᱜᱟᱨ ᱠᱟᱢᱯᱤᱱᱤ ᱡᱩᱫᱤ ᱟᱵᱮᱱ ᱡᱩᱫᱤ ᱟᱸ ᱞᱟᱹᱴᱩ ᱦᱚᱲ ᱵᱮᱱᱟᱜ ᱥᱟᱱᱟᱭᱜ ᱛᱚᱵᱮ ᱫᱚ ᱥᱟᱱᱟᱢ ᱠᱷᱚᱱ ᱞᱟᱦᱟᱨᱮ ᱟᱵᱮᱱ ᱫᱚ ᱱᱚᱠᱨᱤ ᱛᱮᱫᱚ ᱟᱵᱮᱱ ᱫᱚ ᱞᱟᱹᱴᱩ ᱦᱚᱲ ᱫᱚ ᱫᱤᱱᱫᱮᱜᱤ ᱨᱮ ᱢᱟᱱᱮ ᱵᱟᱵᱮᱱ ᱵᱮᱟᱱᱟᱣ ᱫᱟᱲᱮᱭᱟᱜᱼᱟ ᱦᱮᱸ ᱢᱮᱱᱠᱷᱟᱱ ᱵᱮᱟᱱᱟᱣ ᱫᱟᱲᱭᱟᱜ ᱜᱮᱭᱟᱵᱤᱱ ᱞᱮᱠᱤᱱ ᱢᱮᱱᱠᱷᱟᱱ
ᱩᱱᱟᱹᱜ ᱩᱱᱟᱹᱜ ᱢᱟᱱᱮ ᱩᱱᱟᱹᱜ ᱠᱚᱢ ᱥᱚᱢᱚᱭ ᱛᱮ ᱥᱮ ᱩᱱᱟᱹᱜ ᱞᱟᱹᱴᱩ ᱦᱚᱲ ᱫᱚ ᱵᱟᱵᱮᱱ ᱵᱮᱱᱟ
ᱵᱟᱵᱮᱱ ᱵᱮᱱᱟᱣ ᱫᱟᱲᱮᱜᱼᱟ᱾ ᱢᱮᱱᱠᱷᱟᱱ ᱢᱤᱫᱴᱮᱱ ᱡᱤᱱᱤᱥ ᱥᱚᱨᱠᱟᱨᱤ ᱱᱚᱠᱨᱤ ᱡᱩᱫᱤ ᱵᱮᱱ ᱧᱟᱢ ᱠᱮᱭᱟ ᱛᱚ ᱥᱚᱢᱟᱡᱽ ᱨᱮ ᱢᱤᱫᱴᱮᱱ ᱡᱩᱫᱟᱹ ᱨᱮᱥᱯᱮᱠᱴ ᱵᱮᱱ ᱧᱟᱢᱟ, ᱟᱨ ᱡᱩᱫᱟᱹ ᱱᱚᱡᱚᱨ ᱛᱮ ᱟᱵᱤᱱᱟᱜ ᱟᱛᱳ ᱨᱮ ᱥᱮ ᱟᱯᱮ ᱟᱢᱟᱜ ᱟᱢᱟᱜ ᱯᱮᱲᱟ ᱯᱟᱹᱨᱣᱟᱹ ᱡᱟᱦᱟᱸ ᱛᱤᱱᱟᱹᱜ ᱢᱮᱱᱟᱜ ᱠᱚᱣᱟ᱾ ᱥᱮ ᱥᱚᱢᱟᱡᱽ ᱛᱟᱞᱟᱨᱮ ᱟᱢ ᱫᱚᱥᱨᱟ ᱤᱡᱡᱚᱛ ᱠᱚ ᱮᱢᱟ ᱢᱟ ᱢᱮᱱᱠᱷᱟᱱ ᱡᱩᱫᱤ ᱟᱢ ᱯᱚᱭᱥᱟ ᱴᱟᱠᱟ ᱠᱟᱢᱟᱣ ᱥᱟᱱᱟᱭᱮᱫ ᱢᱮᱭᱟ, ᱞᱟᱹᱴᱩ ᱦᱚᱲ ᱵᱮᱱᱟᱣ ᱥᱟᱱᱟᱭᱮᱫ ᱢᱮᱭᱟ, ᱛᱚ ᱥᱟᱱᱟᱢ ᱠᱷᱚᱱ ᱡᱟᱹᱨᱩᱨᱤ ᱫᱚ ᱠᱟᱱᱟ ᱵᱤᱡᱽᱱᱮᱥ᱾ ᱡᱩᱫᱤ ᱵᱤᱡᱽᱱᱮᱥ ᱨᱮ ᱡᱩᱫᱤ ᱟᱵᱮᱱ ᱵᱮᱱ ᱥᱟᱠᱥᱮᱥᱱᱟ ᱛᱚ ᱟᱵᱮᱱ ᱢᱤᱫ ᱢᱟᱹᱦᱱᱟᱹ ᱨᱮᱜᱮ ᱢᱤᱜ ᱫᱤᱱ ᱨᱮᱜᱮ ᱡᱟᱦᱟᱸ ᱛᱤᱱᱟᱹᱜ ᱢᱤᱜ ᱢᱟᱹᱦᱱᱟᱹ ᱨᱮ ᱡᱟᱦᱟᱸᱭ ᱥᱮᱞᱟᱨᱤ ᱠᱚ ᱠᱟᱢᱟᱣᱮᱜ ᱠᱟᱱ ᱩᱝᱠᱩᱣᱟᱜ ᱟᱵᱮᱱ ᱢᱤᱜ ᱫᱤᱱ ᱨᱮ ᱩᱱᱟᱹᱜ ᱵᱮᱱ ᱠᱟᱢᱟᱣᱟ᱾ ᱟᱨ ᱟᱵᱮᱱ ᱯᱷᱚᱨᱮᱱ ᱴᱩᱨᱤᱯ ᱦᱚᱸᱵᱮᱱ ᱪᱟᱞᱟᱣ ᱫᱟᱲᱮᱭᱟᱜᱼᱟ᱾ ᱟᱵᱮᱱ ᱜᱚᱴᱟ ᱥᱟᱱᱟᱢ ᱠᱤᱪᱷᱩ ᱟᱵᱮᱱ ᱫᱚᱥ ᱵᱤᱥᱴᱤ ᱟᱵᱮᱱ ᱯᱤᱪᱷᱤᱨᱮ ᱮᱠᱥᱚ ᱴᱤ ᱣᱟᱹᱨᱠᱟᱹᱨ ᱵᱮᱱ ᱟᱵᱮᱱ ᱞᱟᱛᱟᱨ ᱨᱮᱵᱮᱱ ᱠᱷᱟᱴᱟᱣ ᱫᱟᱲᱤ ᱠᱚᱣᱟ᱾ ᱟᱨ ᱩᱝᱠᱩᱣᱟᱜ ᱨᱳᱡᱽᱜᱟᱨ ᱞᱟᱹᱜᱤᱫ ᱛᱮ ᱟᱵᱮᱱ ᱵᱮᱱ ᱩᱱᱠᱩ ᱨᱳᱡᱽᱜᱟᱨ ᱵᱮᱱ ᱮᱢᱟᱠᱚᱣᱟ ᱟᱨ ᱟᱹᱰᱤ ᱜᱟᱱ ᱦᱚᱲ ᱢᱚᱱᱮ ᱟᱵᱮᱱ ᱵᱮᱱ ᱟᱹᱥᱩᱞ ᱢᱟᱱᱮ ᱟᱵᱮᱱ ᱴᱷᱮᱪ ᱠᱷ ᱠᱚ ᱟᱹᱥᱩᱞ ᱫᱟᱲᱮᱭᱟᱜᱼᱟ ᱾ ᱛᱚ ᱵᱤᱡᱽᱱᱮᱥ ᱦᱚᱸ ᱟᱭᱟᱜ ᱡᱟᱭᱜᱟ ᱨᱮ ᱥᱟᱦᱤ ᱜᱮᱭᱟ ᱟᱨ ᱱᱚᱠᱨᱤ ᱦᱚᱸ ᱟᱭᱟᱜ ᱡᱟᱭᱜᱟ ᱨᱮ ᱥᱟᱦᱤ ᱜᱮᱭᱟ ᱾ ᱛᱚ ᱛᱚ ᱵᱟᱱᱟᱨ ᱜᱮᱠᱤᱱ ᱴᱷᱤᱠᱟᱹᱱ ᱜᱮᱭᱟ ᱢᱮᱱᱠᱷᱟᱱ ᱠᱤᱥᱟᱹᱬ ᱞᱟᱹᱜᱤᱫ ᱛᱮᱫᱚ ᱵᱤᱡᱽᱱᱮᱥ ᱟᱨ ᱟᱵᱚᱱ ᱥᱚᱢᱟᱡᱽ ᱨᱮ ᱤᱡᱡᱛ ᱞᱟᱹᱜᱤᱫ ᱛᱮᱫᱚ ᱱᱚᱣᱟ ᱡᱟᱦᱟᱸ ᱵᱚᱱ ᱢᱮᱱᱮᱫ ᱠᱟᱱ ᱥᱟᱨᱠᱟᱨᱤ ᱪᱟᱹᱠᱨᱤ ᱾
ᱮᱠᱫᱚᱢ ᱱᱚᱣᱟ ᱫᱚ ᱮᱠᱫᱚᱢ ᱞᱟᱜ ᱟᱹᱰᱤ ᱡᱚᱛᱷᱟ ᱠᱟᱛᱷᱟ ᱵᱮᱱ ᱞᱟᱹᱭ ᱠᱮᱫᱟ ᱾ ᱡᱩᱫᱤ ᱢᱟᱨᱟᱝ ᱦᱚᱲ ᱵᱮᱱᱟᱜ ᱥᱟᱱᱟᱭᱮᱫ ᱵᱮᱱᱟ ᱛᱟᱦᱚᱞᱮ ᱠᱷᱟᱱ ᱫᱚ ᱚᱱᱠᱟ ᱟᱵᱮᱱᱟᱜ ᱵᱤᱡᱽᱱᱮᱥ ᱵᱮᱱ ᱟᱨ ᱵᱟᱝᱠᱷᱟᱱ ᱡᱩᱫᱤ ᱥᱚᱢᱟᱡᱽ ᱠᱚᱨᱮ ᱢᱟᱱᱮ ᱵᱷᱟᱹᱜᱤ ᱯᱮᱲᱟ ᱯᱟᱹᱨᱟᱹ ᱠᱚ ᱡᱩᱫᱤ ᱟᱵᱮᱱ ᱧᱩᱛᱩᱢ ᱵᱮᱱᱟ ᱠᱚ ᱛᱟᱦᱚᱞᱮ ᱥᱚᱨᱠᱟᱨᱤ ᱱᱚᱠᱨᱤ ᱾ ᱟᱨ ᱱᱮᱛᱟᱨ ᱡᱮᱱᱟᱨᱮᱥᱚᱱ ᱨᱮ ᱥᱚᱨᱠᱟᱨᱤ ᱱᱚᱠᱨᱤ ᱜᱮ ᱵᱤᱥᱤ ᱠᱚ ᱢᱟᱱᱮ ᱵᱟᱯᱞᱟ ᱠᱷᱮᱛᱨᱮ ᱦᱚᱸ ᱡᱩᱫᱤ ᱥᱟᱵ ᱠᱟᱜ ᱵᱮᱱ ᱵᱟᱯᱞᱟ ᱵᱟᱹᱦᱩ ᱧᱮᱞ ᱵᱮᱱ ᱪᱟᱞᱟᱣ ᱠᱟᱱᱟ ᱩᱱᱠᱩ ᱠᱩ ᱠᱩᱞᱤ ᱵᱮᱱᱟ ᱪᱤᱠᱟᱹᱭᱟᱭ? ᱥᱚᱨᱠᱟᱨᱤ ᱱᱩᱠᱨᱤ ᱜᱮᱭᱟᱭ ᱥᱮ ᱵᱮᱠᱟᱨ ᱜᱮᱭᱟᱭ ᱡᱩᱫᱤ ᱢᱟᱱᱮ ᱩᱱᱟᱹᱜ ᱫᱚ ᱵᱟᱝᱠᱚ ᱧᱮᱞ ᱠᱚᱣᱟ ᱵᱚᱭᱮᱥ ᱠᱚᱫᱚ ᱦᱮᱸ ᱵᱟᱝ ᱡᱩᱫᱤ ᱩᱱᱤ ᱡᱩᱫᱤ ᱥᱚᱨ ᱠᱟᱨᱤ ᱱᱩᱠᱨᱤ ᱠᱟᱱᱟᱭ ᱛᱟᱦᱚᱞᱮ ᱠᱷᱟᱱ ᱫᱚ ᱞᱟᱹᱭ ᱚᱲᱟᱜ ᱦᱚᱲ ᱠᱚ ᱞᱟᱹᱭᱟ ᱡᱮ ᱱᱟᱯᱟᱭ ᱜᱮᱭᱟᱭ ᱪᱟᱹᱠᱨᱤᱭ ᱟᱠᱚ ᱮ ᱵᱤᱴᱤ ᱥᱮ ᱦᱚᱯᱚᱱ ᱢᱟᱹᱭ ᱾ ᱵᱟᱝ ᱠᱟᱹᱢᱤ ᱵᱟᱲᱟᱭ ᱦᱩᱭᱩᱜ ᱛᱟᱭᱟ ᱠᱟᱹᱴᱤᱡ ᱥᱩᱠ ᱨᱮᱜᱮ ᱛᱟᱦᱮᱱᱟᱭ ᱦᱮᱸ ᱵᱟᱝ?
ᱦᱳᱭ ᱦᱳᱭ ᱟᱹᱰᱤ ᱱᱟᱯᱟᱭ ᱵᱮᱱ ᱢᱮᱱ ᱠᱮᱜᱼᱟ ᱞᱮᱠᱤᱱ ᱱᱚᱣᱟ ᱠᱟᱛᱷᱟ ᱫᱚ ᱥᱟᱹᱨᱤᱜᱮ ᱢᱮᱱᱠᱷᱟᱱ ᱟᱵᱩ ᱱᱚᱣᱟ ᱠᱩ ᱡᱤᱱᱤᱥ ᱫᱚ ᱡᱟᱦᱟᱸᱭ ᱱᱚᱠᱨᱤ ᱵᱚᱱ ᱯᱟᱸᱡᱟᱭᱮᱫ ᱠᱟᱱ ᱱᱚᱣᱟ ᱫᱚ ᱟᱵᱚ ᱢᱤᱰᱤᱞ ᱠᱮᱞᱟᱥ ᱯᱷᱮᱢᱞᱤ ᱣᱟᱞᱟ ᱠᱟᱱ ᱜᱮᱭᱟ ᱵᱚᱱ ᱟᱨ ᱟᱛᱩ ᱫᱮᱭᱟᱛ ᱨᱮᱱ ᱦᱚᱲ ᱠᱟᱱ ᱜᱮᱭᱟ ᱵᱚᱱ ᱾ ᱟᱫᱷᱤᱠᱛᱟᱹᱨ ᱫᱚ ᱱᱚᱠᱨᱤ ᱯᱤᱪᱷᱟᱹ ᱨᱮ ᱫᱟᱹᱲ ᱞᱟᱹᱜᱤᱫ ᱛᱮ ᱡᱟᱦᱟᱸ ᱛᱤᱱᱟᱹᱜ ᱜᱮ ᱞᱟᱹᱴᱩ ᱴᱟᱣᱩᱱ ᱥᱮ ᱵᱟᱡᱟᱨ ᱥᱚᱦᱚᱨ ᱨᱮᱱ ᱡᱟᱦᱟᱸ ᱛᱤᱱᱟᱹᱜ ᱜᱮ ᱜᱤᱫᱽᱨᱟᱹ ᱢᱮᱱᱟᱜ ᱠᱚᱣᱟ ᱾ ᱩᱱᱠᱩ ᱫᱚ ᱱᱟᱦᱟᱜ ᱟᱹᱰᱤ ᱠᱚᱢ ᱜᱮ ᱱᱟᱦᱟᱜ ᱱᱚᱣᱟ ᱱᱚᱠᱨᱤ ᱪᱟᱹᱠᱨᱤ ᱨᱮᱱᱟᱜ ᱫᱚᱠᱚ ᱛᱮᱭᱟᱨᱤ ᱛᱟᱦᱮᱱᱟ ᱩᱱᱠᱩ ᱫᱚ ᱞᱟᱹᱴᱩ ᱞᱟᱹ ᱴᱩ ᱡᱤᱱᱤᱥ ᱨᱮᱱᱟᱜ ᱠᱩ ᱛᱮᱭᱟᱨᱤ ᱛᱟᱦᱮᱱᱟ ᱵᱤᱡᱽᱱᱮᱥ ᱞᱟᱹᱜᱤᱫ ᱛᱮᱠᱚ ᱯᱟᱲᱦᱟᱜ ᱛᱟᱦᱮᱱᱟ ᱥᱮ ᱟᱨᱦᱚᱸ ᱮᱢᱟᱱ ᱛᱮ ᱛᱮᱭᱟᱜ ᱯᱷᱚᱨᱚᱱ ᱨᱮ ᱠᱟᱹᱢᱤ ᱞᱟᱹᱜᱤᱫ ᱛᱮ ᱦᱩᱸ ᱾
ᱦᱳᱭ ᱾
ᱛᱚ ᱟᱹᱰᱤ ᱜᱟᱱ ᱢᱟᱱᱮ ᱦᱟᱱᱟ ᱱᱚᱣᱟ ᱵᱤᱡᱽᱱᱮᱥ ᱥᱮ ᱡᱟᱦᱟᱱᱟᱜ ᱤᱭᱟᱹ ᱞᱟᱹᱜᱤᱫ ᱛᱮᱜᱚ ᱳ ᱤᱭᱟᱹᱭ ᱛᱟᱦᱮᱱᱟ ᱾ ᱟᱫᱚ ᱡᱚᱛᱚ ᱦᱚᱲᱟᱜ ᱥᱚᱪ ᱫᱚ ᱢᱤᱫ ᱵᱚᱨᱟᱵᱚᱨᱤ ᱫᱚ ᱵᱟᱝ ᱛᱟᱦᱮᱱ ᱛᱟᱵᱚᱱᱟ ᱾ ᱟᱫᱚ ᱟᱵᱚ ᱦᱚᱸ ᱵᱟᱹᱭ ᱵᱟᱹᱭ ᱛᱮ ᱱᱮᱛ ᱱᱮᱛᱟᱨ ᱫᱚ ᱟᱵᱚᱣᱟᱜ ᱥᱟᱱᱛᱷᱟᱞᱤ ᱥᱚᱢᱟᱡᱽ ᱨᱮᱦᱚᱸ ᱟᱹᱰᱤ ᱜᱟᱱ ᱦᱚᱲ ᱠᱚ ᱠᱤᱥᱟᱹᱬ ᱪᱟᱵᱟᱣ ᱠᱟᱱᱟ ᱾ ᱵᱟᱹᱭ ᱵᱟᱹᱭ ᱛᱮ ᱯᱮᱴᱨᱳᱞ ᱯᱟᱢᱯ ᱠᱚᱦᱚᱸ ᱠᱚ ᱡᱷᱤᱜ ᱮᱫ ᱠᱟᱱᱟ ᱧᱮᱞᱮᱫ ᱠᱟᱱᱟ ᱨᱮᱥᱴᱩᱨᱮᱱᱴ ᱠᱚᱦᱚᱸ ᱠᱚ ᱡᱷᱤᱜ ᱮᱫ ᱠᱟᱱᱟ ᱾ ᱟᱨ ᱞᱟᱹᱴᱩ ᱞᱟᱹᱴᱩ ᱵᱤᱞᱰᱤᱝ ᱠᱚᱦᱚᱸ ᱠᱚ ᱾ ᱡᱷᱤᱡ ᱟᱠᱟᱜᱼᱟ ᱟᱨ ᱠᱚᱱᱴᱨᱟᱠᱥᱚᱱ ᱠᱟᱹᱢᱤ ᱦᱚᱸ ᱥᱩᱨᱩ ᱠᱟᱜ ᱠᱟᱱᱟ ᱵᱟᱹᱭ ᱵᱟᱹᱭ ᱛᱮ ᱥᱟᱱᱟᱢ ᱟᱵᱩ ᱾ ᱟᱫᱤᱵᱥᱤ ᱦᱚᱸ ᱵᱚᱹᱭ ᱵᱟᱹᱭ ᱛᱮ ᱠᱩ ᱞᱟᱹᱴᱩᱜ ᱠᱟᱱᱟ ᱟᱨ ᱠᱩ ᱵᱤᱡᱽᱱᱮᱥ ᱞᱟᱭᱤᱱ ᱨᱮᱦᱚᱸ ᱠᱩ ᱦᱤᱡᱩᱜ ᱠᱟᱱ ᱛᱟᱵᱚᱱᱟ ᱾ ᱥᱟᱱᱟᱢ ᱠᱤᱪᱷᱩ ᱜᱮ ᱴᱨᱟᱱᱥᱯᱳᱴᱮᱥᱚᱱ ᱨᱮᱦᱚᱸ ᱵᱮᱱ ᱧᱮᱞᱟ ᱟᱵᱚ ᱢᱮᱱᱟᱜ ᱵᱚᱱᱟ ᱾ ᱦᱟᱨ ᱡᱤᱱᱤᱥ ᱨᱮᱵᱮᱱ ᱧᱮᱞᱟ ᱱᱚᱸᱰᱮ ᱱᱟᱦᱟᱜ ᱡᱟᱦᱟᱸ ᱛᱠᱽ ᱠᱤ ᱟᱵᱚᱨᱮᱱ ᱵᱷᱟᱨᱟᱛ ᱨᱮᱱ ᱨᱟᱥᱴᱨᱚᱯᱚᱛᱤ ᱚᱡᱚᱱᱛᱚ ᱟᱵᱚᱨᱮᱱ ᱠᱟᱱ ᱜᱮᱭᱟᱭ ᱦᱳᱭ ᱾
ᱢᱟᱱᱮ ᱱᱤᱛᱚᱜ ᱫᱚ ᱢᱟᱱᱮ ᱟᱵᱚ ᱞᱟᱦᱟ ᱠᱷᱚᱱᱟᱜ ᱫᱚ ᱵᱚᱦᱩᱛᱴᱟ ᱵᱚᱱ ᱰᱮᱵᱷᱞᱚᱯ ᱟᱠᱟᱱᱟ ᱟᱨ ᱱᱚᱝᱠᱟᱜᱮ ᱰᱮᱵᱷᱞᱚᱯ ᱪᱟᱞᱟᱜ ᱢᱟᱵᱚᱱ ᱟᱵᱚ ᱦᱚᱸ ᱫᱤᱱ ᱫᱤᱱ ᱛᱮ ᱡᱚᱛᱚ ᱦᱚᱲ ᱚᱱᱠᱟ ᱢᱟᱨᱟᱝ ᱦᱚᱲᱚᱱ ᱵᱚᱱ ᱵᱮᱱᱟᱜᱼᱟ ᱫᱤᱱ ᱫᱤᱱ ᱦᱟᱯᱮᱱ ᱫᱤᱱ ᱚᱱᱠᱟ ᱚᱠᱚᱭ ᱦᱚᱸ ᱚᱱᱠᱟ ᱨᱮᱸᱜᱮᱡ ᱚᱲᱮᱡ ᱦᱚᱲ ᱫᱚ ᱵᱟᱵᱚᱱ ᱛᱟᱦᱮᱱᱟ ᱱᱚᱝᱠᱟ ᱜᱮ ᱡᱚᱛᱚ ᱦᱚᱲᱟᱜ ᱢᱮᱦᱱᱚᱛ, ᱛᱟᱦᱮᱸ ᱞᱮᱱᱠᱷᱟᱱ ᱫᱚ ᱡᱚᱛᱚ ᱦᱚᱲ ᱜᱮ ᱱᱚᱝᱠᱟᱜᱮ ᱵᱷᱟᱹᱜᱤ ᱪᱮᱫᱟᱜ ᱥᱮ ᱢᱟᱴᱷ ᱠᱚᱨᱮ ᱫᱚ ᱛᱤᱱᱟᱹᱜ ᱫᱤᱱᱮᱢ ᱠᱟᱹᱢᱤᱭᱟ? ᱠᱚᱣᱟᱜ ᱟᱨ ᱟᱵᱚ ᱫᱚ ᱱᱤᱛᱚᱜ ᱫᱚᱵᱚᱱ ᱯᱟᱲᱦᱟᱜ ᱠᱟᱱᱟ ᱥᱮ ᱟᱫᱚ ᱥᱴᱩᱰᱮᱱᱴ ᱞᱟᱭᱤᱯ ᱡᱩᱫᱤ ᱢᱟᱱᱮ ᱦᱟᱴ ᱯᱟᱛᱟ ᱠᱚᱫᱚ ᱛᱟᱦᱮᱱ ᱜᱮᱭᱟ ᱟᱨ ᱯᱟᱛᱟ ᱪᱷᱟᱛᱟ ᱠᱚᱫᱚ ᱛᱟᱦᱮᱱ ᱜᱮᱭᱟ ᱚᱱᱟ ᱠᱚ ᱠᱚ ᱫᱮᱭᱟ ᱠᱟᱛᱮᱫ ᱡᱩᱫᱤ ᱟᱢ ᱚᱞᱚᱜ ᱯᱟᱲᱦᱟᱜ ᱨᱮ ᱢᱚᱱᱮᱢ ᱥᱮ ᱫᱷᱮᱭᱟᱱᱮᱢ ᱮᱢᱟ ᱥᱮ ᱢᱤᱫ ᱫᱤᱱ ᱵᱟ ᱢᱤᱫ ᱫᱤᱱ ᱥᱟᱠᱥᱮᱥᱮᱢ ᱧᱟᱢ ᱜᱮ᱾ ᱡᱟᱦᱟᱸ ᱞᱮᱠᱟᱢ ᱠᱷᱟᱴᱟᱜ-ᱟ ᱚᱱᱠᱟᱜᱮ ᱢᱤᱫ ᱫᱤᱱ ᱵᱟᱝ ᱢᱤᱫ ᱫᱤᱱ ᱯᱷᱚᱞᱮᱢ ᱧᱟᱢ ᱜᱮᱭᱟ ᱟᱫᱚ ᱚᱱᱟ ᱠᱷᱟᱹᱛᱤᱨ ᱦᱮᱸ ᱚᱱᱟ ᱠᱷᱟᱹᱛᱤᱨ ᱜᱮ ᱚᱞᱚᱜ ᱢᱟᱱᱮ ᱡᱩᱫᱤ ᱟᱵᱚ ᱵᱟᱡᱟᱨ ᱥᱟᱦᱟᱨ ᱨᱮᱵᱚᱱ ᱛᱟᱦᱮᱱᱟ ᱟᱨ ᱚᱲᱟᱜ ᱦᱚᱲ ᱫᱚ ᱯᱚᱭᱥᱟ ᱵᱚᱱ ᱠᱚᱭ ᱠᱚᱣᱟ ᱟᱨ ᱟᱵᱚ ᱫᱚ ᱦᱮᱸ ᱦᱮᱸ ᱦᱟᱱ ᱦᱟᱱᱛᱮ ᱱᱟᱛᱮ ᱵᱚᱱ ᱫᱟᱬᱟᱱᱟ᱾ ᱚᱱᱠᱟ ᱞᱮᱠᱷᱟᱱ ᱫᱚ ᱚᱲᱟᱜ ᱦᱚᱲ ᱫᱚ ᱛᱷᱚᱲᱤ ᱠᱚ ᱵᱩᱡ ᱫᱟ ᱡᱮ ᱵᱟᱹᱵᱩ ᱪᱮᱫ ᱮ ᱪᱤᱠᱟᱹᱭ ᱛᱟᱞᱮ ᱵᱟᱝ ᱪᱤᱠᱟᱹᱭ ᱛᱮᱞᱮ ᱩᱱᱠᱩ ᱫᱚᱠᱚ ᱢᱚᱱᱮᱭᱟ ᱡᱮ ᱟᱞᱮ ᱨᱮᱱ ᱵᱟᱹᱵᱩ ᱫᱚ ᱵᱷᱟᱜᱮ ᱜᱮ ᱯᱟᱲᱦᱟᱜ ᱠᱟᱱ ᱛᱟᱞᱮᱭᱟ ᱦᱳᱥᱴᱮᱞ ᱨᱮ ᱢᱮᱱᱟᱭᱟ ᱥᱮ ᱢᱮᱥ ᱨᱮ ᱢᱮᱱᱟᱭᱟ ᱟᱨ ᱩᱱᱠᱩ ᱫᱚ ᱛᱷᱚᱲᱮ ᱠᱚ ᱵᱩᱡᱮᱫᱟ ᱡᱮ ᱫᱟᱬᱟᱱ ᱠᱟᱱᱟᱭ ᱚᱱᱠᱟ ᱞᱮᱠᱷᱟᱱ ᱫᱚ ᱟᱭᱳ ᱵᱟᱵᱟᱜ ᱯᱚᱭᱥᱟ ᱠᱚᱫᱚ ᱵᱟᱵᱚᱱ ᱩᱲᱟᱹᱣ ᱛᱟᱠᱚᱣᱟ ᱦᱮᱸ ᱵᱟᱝ ᱚᱞᱚᱜ ᱯᱟᱲᱦᱟᱣ ᱠᱟᱱᱟ ᱵᱚᱱ ᱢᱟᱱᱮ ᱚᱞᱚᱜ ᱯᱟᱲᱦᱟᱣ ᱞᱟᱹᱜᱤᱫ ᱠᱚ ᱠᱳᱞ ᱠᱟᱜ ᱵᱚᱱᱟ ᱚᱞᱚᱜ ᱯᱟᱲᱦᱟᱜ ᱜᱮᱭᱟᱵᱚᱱ ᱪᱮᱫ ᱮᱢ ᱞᱟᱹᱭᱟ᱾
ᱦᱳᱭ ᱦᱳᱭ ᱵᱷᱟᱜᱤ ᱠᱟᱛᱷᱟ ᱜᱮ ᱵᱷᱟᱹᱜᱤ ᱠᱟᱛᱷᱟ ᱛᱟᱵᱮᱱ ᱢᱮᱱ ᱠᱮᱜ-ᱟ ᱱᱚᱣᱟ ᱫᱚ ᱱᱤᱡᱮᱨ ᱞᱟᱭᱤᱯ ᱨᱮ ᱥᱟᱠᱥᱮᱥ ᱞᱟᱹᱜᱤᱫ ᱛᱮᱫᱚ ᱱᱤᱡᱮᱨ ᱛᱮᱜᱮ ᱢᱮᱱᱟ ᱦᱩᱭᱩᱜ-ᱟ ᱟᱨ